ᱦᱮᱞᱳ
ᱦᱮᱸ ᱜᱚᱝᱠᱮ ᱞᱟᱹᱭ ᱵᱤᱱ
ᱦᱮᱸ
ᱟᱪᱪᱷᱟ ᱟᱹᱵᱤᱱ ᱡᱮ ᱚᱠᱟ ᱠᱟᱛᱷᱟ ᱵᱤᱱ ᱞᱟᱹᱭ ᱠᱮᱫ ᱠᱮᱫᱼᱟ ᱱᱤᱭᱟᱹ ᱟᱵᱚᱣᱟᱜ ᱥᱚᱢᱟᱡᱽ ᱤᱫᱤ ᱠᱟᱛᱮᱫ ᱟᱹᱰᱤ ᱵᱷᱟᱹᱜ ᱞᱤᱧ ᱵᱩᱡᱷᱟᱹᱣ ᱠᱮᱫᱼᱟ ᱟᱨ ᱜᱚᱝᱠᱮ ᱠᱟᱛᱷᱟ ᱦᱩᱭᱩᱜ ᱠᱟᱱᱟ ᱞᱟᱹᱭ ᱫᱟᱞᱤᱧ ᱟᱵᱚ ᱱᱤᱭᱟᱹ ᱥᱚᱢᱟᱡ ᱨᱮ ᱦᱮᱸ ᱥᱮ ᱵᱟᱝ ᱜᱤᱫᱽᱨᱟᱹ ᱠᱚ ᱡᱮ ᱩᱰᱤ ᱚᱞᱯᱚ ᱵᱚᱭᱚᱥ ᱨᱮ ᱵᱟᱯᱞᱟᱜ ᱠᱟᱱᱟ ᱠᱚ ᱵᱟ ᱡᱟᱶᱟᱭᱚᱜ ᱠᱟᱱᱟ ᱠᱚ ᱦᱮᱸ ᱥᱮ ᱵᱟᱝ
ᱦᱮᱸ
ᱱᱚᱣᱟ ᱱᱚᱣᱟ ᱢᱟ ᱟᱭᱤᱱ ᱜᱚᱛᱚ ᱵᱷᱟᱵ ᱨᱮ ᱱᱚᱣᱟ ᱢᱟ ᱚᱯᱚᱨᱟᱫ ᱜᱮ ᱦᱮᱸ ᱥᱮ ᱵᱟᱝ
ᱦᱮᱸ ᱦᱮᱸ
ᱟᱫᱚ ᱟᱪᱪᱷᱟ ᱡᱩᱫᱤ ᱤᱱᱠᱮᱥ ᱦᱚᱭᱛᱚ ᱡᱟᱦᱟᱸᱭ ᱠᱚᱲᱟ ᱵᱟ ᱡᱟᱦᱟᱸᱭ ᱠᱩᱲᱤ ᱜᱤᱫᱽᱨᱟᱹ ᱵᱟᱯᱞᱟᱭᱱᱟ ᱠᱤᱱ ᱦᱚᱭᱛᱚ ᱟᱹᱠᱤᱱᱟᱜ ᱵᱚᱭᱮᱥ ᱫᱚ ᱠᱚᱢ ᱜᱮᱭᱟ ᱤᱱᱠᱮᱥ ᱡᱩᱫᱤ ᱟᱠᱚᱨᱮᱱ ᱟᱭᱳᱵᱟᱵᱟ ᱛᱟᱠᱚ ᱡᱚᱫᱤ ᱛᱷᱟᱱᱟ ᱠᱚᱨᱮ ᱠᱚ ᱤᱱ ᱠᱮᱥ ᱡᱩᱫᱤ ᱠᱚ ᱠᱮᱥ ᱠᱚ ᱠᱮᱥ ᱟᱠᱚ ᱵᱟ ᱡᱟᱦᱟᱱᱟᱜ ᱡᱩᱫᱤ ᱰᱟᱭᱨᱤ ᱠᱚ ᱮᱢᱟ ᱤᱱᱟᱹ ᱛᱮᱫᱚ ᱡᱟᱦᱟᱸᱭ ᱠᱚᱲ ᱼᱼᱭᱟ ᱩᱱᱤ ᱯᱷᱤᱭᱩᱪᱟᱨ ᱠᱷᱟᱨᱟᱯᱚ ᱛᱟᱭᱟ ᱦᱮᱸ ᱥᱮ ᱵᱟᱝ ᱚᱱᱟ ᱤᱫᱤ ᱠᱟᱛᱮ ᱟᱵᱤᱱ ᱞᱟᱹᱭ
ᱢᱟᱱᱮ ᱞᱟᱹᱭ ᱟᱹᱞᱤᱧ ᱟᱵᱚ ᱥᱟᱱᱛᱟᱲ ᱫᱚ ᱢᱟᱲᱟᱝ ᱫᱚ ᱢᱚᱬᱮ ᱦᱚᱲ ᱴᱷᱮᱱ ᱠᱚ ᱦᱚᱜᱽ ᱟᱭᱫᱟᱹᱨ ᱠᱷᱚᱡᱚᱜ ᱟᱠᱚ ᱦᱮᱸᱥᱮ ᱟᱵᱚ ᱤᱭᱟᱹ ᱨᱮᱱ ᱥᱟᱱᱛᱟᱲ ᱨᱮᱱ ᱜᱮ ᱟᱨ ᱫᱤᱠᱩ ᱫᱚ ᱢᱟᱱᱮ ᱩᱱᱠᱩ ᱫᱚ ᱟᱛᱩ ᱨᱮᱫᱚ ᱜᱟᱞᱢᱟᱨᱟᱣ ᱪᱮᱫ ᱦᱚᱸ ᱵᱟᱹᱱᱩᱜ ᱛᱟᱠᱚᱣᱟ ᱩᱱᱠᱩ ᱫᱚ ᱰᱟᱭᱨᱮᱴ ᱛᱷᱟᱱᱟ ᱚᱱᱟ ᱥᱟᱞᱟᱜ ᱠᱚ ᱜᱟᱞᱢᱟᱨᱟᱣᱟ ᱟᱵᱚᱭ ᱟᱵᱚ ᱥᱟᱱᱛᱟᱲ ᱨᱮᱫᱚ ᱢᱟᱱᱮ ᱟᱛᱩ ᱨᱮ ᱜᱟᱞᱢᱟᱨᱟᱣ ᱦᱩᱭᱱᱟ ᱟᱛᱳ ᱨᱮ ᱡᱩᱫᱤ ᱰᱤᱥᱤᱥᱮᱱ ᱵᱟᱝ ᱦᱩᱭ ᱞᱮᱱᱟ ᱛᱟᱦᱚᱞᱮ ᱤᱭᱟᱹ ᱨᱮᱠᱚ ᱪᱟᱞᱟᱜᱼᱟ ᱡᱩᱫᱤ ᱵᱮᱥᱤ ᱡᱷᱟᱢᱮᱞᱟ ᱦᱩᱭᱱᱟ ᱚᱸᱰᱮ ᱟᱛᱳ ᱨᱮ ᱦᱚᱭᱛᱳ ᱡᱟᱦᱟᱱᱟᱜ ᱠᱷᱟᱯᱟᱹᱨᱤᱭᱟᱹᱟᱹ ᱛᱟᱯᱟᱢ ᱦᱩᱭᱱᱟ ᱛᱚᱵᱮ ᱠᱚ ᱪᱟᱞᱟᱜᱼᱟ ᱛᱷᱟᱱᱟ ᱨᱮ ᱟᱨ ᱛᱷᱟᱱᱟ ᱨᱮ ᱪᱟᱞᱟᱣ ᱞᱮᱱᱠᱷᱟᱱ ᱡᱩᱫᱤ ᱠᱚᱲᱟ ᱠᱩᱲᱤᱭᱟᱜ ᱵᱚᱭᱚᱥ ᱵᱟᱝ ᱦᱩᱭ ᱟᱠᱟᱱ ᱛᱟᱭᱟ ᱩᱱᱤ ᱛᱚ ᱦᱟᱸᱜ ᱡᱮᱞ ᱨᱮᱫᱚ ᱵᱟᱭ ᱥᱟᱢᱵᱟᱣ ᱫᱟᱲᱮ ᱟᱭᱟ ᱩᱱᱠᱤᱱ ᱫᱚ ᱞᱟᱹᱭ ᱵᱩᱡᱷᱟᱹᱣ ᱟᱹᱠᱤᱱᱟ ᱠᱚ ᱦᱮᱸ ᱟᱹᱵᱤᱱᱟᱜ ᱯᱷᱤᱭᱩᱪᱟᱨ ᱢᱮᱱᱟᱜᱼᱟ ᱛᱳ ᱟᱹᱵᱤᱱ ᱱᱚᱝᱠᱟ ᱱᱚᱝᱠᱟ ᱩᱰᱩᱠᱚᱜ ᱵᱤᱱ ᱟᱞᱮ ᱫᱚ ᱵᱟᱞᱮ ᱤᱭᱟᱹ ᱦᱚᱪᱚ ᱫᱟᱲᱮᱭᱟᱵᱤᱱᱟ ᱤᱱᱟᱹ ᱠᱷᱟᱹᱛᱤᱨ ᱜᱮ ᱦᱮᱸ ᱦᱮᱸ ᱤᱱᱟᱹ ᱠᱷᱟᱹᱛᱤᱨ ᱜᱮ ᱟᱵᱚᱨᱮᱱ ᱥᱟᱱᱛᱟᱲ ᱱᱛᱟᱲ ᱫᱚ ᱛᱷᱟᱱᱟ ᱨᱮ ᱵᱟᱠᱚ ᱠᱮᱥ ᱜᱮᱭᱟ ᱫᱤᱠᱩ ᱫᱚ ᱛᱷᱟᱱᱟ ᱨᱮᱠᱚ ᱠᱮᱥᱟ ᱠᱤᱱᱛᱩ ᱟᱵᱚ ᱥᱟᱱᱛᱟᱲ ᱫᱚ ᱵᱟᱝ ᱟᱫᱚ ᱵᱚᱞᱮ ᱠᱩᱲᱤᱭᱟᱜ ᱡᱩᱫᱤ ᱟᱴᱷᱨᱚ ᱵᱚᱪᱷᱚᱨ ᱦᱩᱭ ᱟᱠᱟᱱ ᱛᱟᱭᱟ ᱡᱩᱫᱤ ᱦᱟᱸᱰᱮ ᱡᱩᱫᱤ ᱠᱩᱞᱤ ᱡᱩᱫᱤ ᱛᱷᱟᱱᱟ ᱨᱮ ᱪᱟᱞᱟᱣ ᱠᱟᱛᱮᱫ ᱡᱩᱫᱤ ᱞᱟᱹᱭᱟ ᱤᱧ ᱫᱚ ᱤᱧᱟᱹᱜ ᱤᱪᱪᱷᱟᱹ ᱛᱤᱧ ᱦᱮᱡ ᱟᱠᱟᱱᱟ ᱛᱟᱦᱚᱞᱮ ᱠᱚᱲᱲᱟ ᱦᱚᱸ ᱵᱟᱠᱚ ᱥᱟᱵᱮᱭᱟ ᱚᱲᱟᱜ ᱦᱚᱲ ᱠᱚ ᱫᱚᱥ ᱠᱚᱣᱟ ᱛᱚᱠᱷᱚᱱ ᱫᱚ ᱦᱮᱸ ᱵᱮᱥ ᱛᱚ ᱦᱩᱭ ᱟᱠᱟᱱ ᱛᱟᱹᱠᱤᱱᱟ ᱟᱞᱮ ᱪᱤᱠᱟᱹᱛᱮ ᱱᱩᱠᱤᱱᱟᱜ ᱠᱮᱥ ᱞᱮ ᱦᱟᱛᱟᱣᱟ ᱚᱱᱟ ᱦᱚᱸ ᱵᱟᱠᱚ ᱦᱟᱛᱟᱣᱟ ᱟᱨ ᱡᱩᱫᱤ ᱠᱩᱲᱤᱭᱟᱜ ᱵᱟᱝ ᱦᱩᱭ ᱟᱠᱟᱱ ᱛᱟᱭᱚ ᱛᱟᱦᱚᱞᱮ ᱠᱚᱲᱟᱦᱟᱜ ᱡᱩᱫᱤ ᱦᱩᱭ ᱟᱠᱟᱱ ᱛᱟᱭᱟ ᱛᱟᱦᱚᱞᱮ ᱠᱚ ᱡᱮᱞᱮᱭᱟ ᱩᱱᱤ ᱫᱚ ᱩᱱᱤ ᱫᱚ ᱠᱮᱥ ᱪᱟᱞᱟᱜᱼᱟ ᱠᱤᱱᱛᱩ ᱵᱚᱭᱮᱥ ᱡᱩᱫᱤ ᱵᱟᱝ ᱦᱩᱭ ᱟᱠᱟᱱ ᱛᱟᱭᱟ ᱪᱤᱠᱟᱹᱛᱮ ᱠᱮᱥᱟᱭ ᱠᱮᱥ ᱦᱚᱸ ᱵᱟᱭ ᱫᱟᱲᱮᱭᱟᱜᱼᱟ ᱠᱮᱥ ᱠᱟᱛᱮ ᱨᱮᱦᱚᱸ ᱪᱮᱫ ᱦᱩᱭᱩᱜ ᱛᱟᱭᱟ ᱪᱮᱫ ᱦᱚᱸ ᱵᱟᱝ ᱦᱩᱭᱩᱜ ᱛᱟᱭᱟ ᱦᱮᱸᱥᱮ
ᱴᱷᱤᱠ ᱴᱷᱤᱠ ᱴᱷᱤᱠ ᱩᱲᱤ ᱴᱷᱤᱠ ᱵᱤᱱ ᱞᱟᱹᱭ ᱠᱮᱜᱼᱟ ᱜᱚᱢᱠᱮ᱾ ᱟᱪᱪᱷᱟ ᱜᱚᱝᱠᱮ, ᱤᱧᱤᱧ ᱞᱟᱹᱭ ᱮᱫᱟ ᱤᱧ ᱢᱤᱫᱴᱤᱡ ᱠᱩᱠᱞᱤ ᱨᱮᱱᱟᱜ ᱛᱟᱦᱮᱸ ᱞᱮᱱᱟ᱾ ᱵᱟᱹᱧ ᱵᱟᱲᱟᱭᱟ ᱚᱱᱟ ᱤᱫᱤ ᱠᱟᱛᱮ, ᱛᱚ ᱟᱵᱤᱱ ᱴᱷᱮᱱ ᱠᱩᱠᱞᱤᱧ ᱫᱚᱦᱚᱭᱟ᱾ ᱛᱚ ᱠᱟᱛᱷᱟ ᱦᱩᱭᱩᱜ ᱠᱟᱱᱟ ᱜᱚᱝ ᱠᱮ ᱱᱤᱭᱟᱹ ᱡᱮ ᱵᱟᱠᱚ ᱞᱟᱹᱭᱼᱟ ᱠᱚ ᱥᱮᱛᱟ ᱰᱟᱴᱟ ᱛᱟᱦᱮᱸ ᱞᱮᱠᱟᱱ ᱠᱚ ᱛᱟ ᱥᱟᱞᱟᱜ ᱠᱚ ᱤᱭᱟᱹ ᱦᱚᱪᱚᱭ ᱮᱭᱟᱠᱚ ᱦᱮᱸ ᱥᱮ ᱵᱟᱝ᱾ ᱟᱫᱚ ᱚᱱᱟ ᱟᱨᱦᱚᱸ ᱠᱟᱭᱨᱟ ᱫᱟᱨᱮ ᱥᱟᱞᱟᱜ ᱠᱚ ᱚᱱᱠᱟ ᱠᱚᱣᱟ ᱚᱱᱠᱟ ᱢᱤᱫᱴᱟᱹᱝ ᱱᱤᱭᱚᱢ ᱢᱮᱱᱟᱜᱼᱟ᱾ ᱦᱮᱸ ᱥᱮ ᱵᱟᱝ, ᱰᱚᱣᱟ ᱟᱵᱚᱣᱟᱜ ᱤᱭᱟᱹᱨᱮ ᱠᱟᱞᱪᱟ
ᱦᱮᱸ
ᱫᱟᱨᱮ ᱥᱟᱞᱟᱜ ᱠᱚ ᱵᱟᱯᱞᱟᱜ ᱟᱠᱚ᱾ ᱟᱪᱪᱷᱟ ᱜᱚᱢᱠᱮ ᱤᱱᱟᱜ ᱱᱚᱰᱮ ᱵᱟᱲᱟᱭ ᱨᱮᱱᱟᱜ ᱢᱤᱫᱴᱤᱡ ᱤᱪᱪᱷᱟᱹ ᱦᱮᱱᱟᱜ-ᱟ᱾ ᱟᱨ ᱱᱚᱣᱟ ᱫᱚ ᱚᱠᱟ ᱞᱮᱠᱟ ᱦᱩᱭᱩᱜ ᱜᱮᱭᱟ ᱜᱚᱝᱠᱮ ᱠᱟᱹᱴᱤᱡ ᱞᱟᱹᱭ ᱞᱮᱠᱷᱟᱱ ᱵᱷᱟᱜᱤ ᱠᱚᱜᱼᱟ᱾
ᱟᱹᱞᱤᱧ ᱦᱚᱸ ᱱᱚᱣᱟ ᱫᱚ ᱠᱷᱩᱵᱽ ᱮᱠᱴᱟ ᱫᱚ ᱵᱟᱹᱞᱤᱧ ᱵᱟᱲᱟᱭ ᱜᱮᱭᱟ ᱢᱟᱱᱮ, ᱦᱮᱸ ᱱᱮ ᱱᱤᱭᱟᱹ ᱠᱚ ᱡᱟᱦᱟᱸ ᱥᱮᱛᱟ ᱰᱟᱴᱟ ᱛᱟᱦᱮᱸ ᱞᱮᱱᱠᱷᱟᱱ ᱵᱟᱯᱞᱟ ᱠᱚᱣᱟ ᱠᱚ᱾ ᱚᱱᱟ ᱦᱚᱸ ᱟᱸᱡᱚᱢᱚᱜ ᱵᱟᱰᱟᱭᱟᱞᱤᱧ ᱡᱮ ᱵᱟᱯᱞᱟ ᱠᱚᱣᱟ ᱠᱚ, ᱟᱹᱛᱩ ᱨᱮᱦᱚᱸ ᱦᱩᱭ ᱵᱟᱲᱟ ᱟᱠᱟᱱᱟ ᱠᱤᱱᱛᱩ ᱟᱫᱚ ᱩᱱᱟᱹᱜ ᱮᱴᱟᱜ ᱤᱭᱟᱹ ᱫᱚ ᱵᱟᱹᱱᱩᱜ ᱛᱟᱹᱞᱤᱧᱟ, ᱵᱟᱹᱞᱤ ᱞᱟᱹᱭ ᱫᱟᱲᱮᱭᱟᱜᱼᱟ᱾ ᱱᱳᱞᱮᱡ ᱠᱚᱦᱚᱸ ᱵᱟᱹᱱᱩᱜ ᱛᱟᱹᱞᱤᱧᱟ ᱱᱚᱣᱟ ᱠᱚᱨᱮ ᱫᱚ᱾ ᱦᱮᱸ ᱠᱤᱪᱷᱩ ᱠᱤᱪᱷᱩ ᱤᱭᱟᱹ ᱨᱮᱫᱚ ᱱᱳᱞᱮᱡᱽ ᱢᱮᱱᱟᱜᱼᱟ ᱠᱤᱱᱛᱩ ᱦᱮᱸ ᱟᱨ ᱱᱚᱣᱟ ᱠᱚᱫᱚ ᱱᱤᱛᱚᱜ ᱠᱚᱢ ᱦᱩᱭᱩᱜ ᱠᱟᱱᱟ ᱛᱚ ᱱᱮᱛᱟᱨ ᱫᱚ᱾
ᱦᱮᱸ ᱟᱪᱪᱷᱟ ᱜᱚᱝ ᱠᱮ ᱱᱚᱣᱟ ᱫᱚ ᱟᱵᱚᱣᱟᱜ ᱥᱚᱢᱟᱡᱽ ᱨᱮᱱᱟᱜ ᱢᱤᱫᱴᱤᱡ ᱱᱤᱭᱚᱢ ᱠᱟᱹᱱᱩᱱ ᱠᱟᱱᱟ, ᱦᱮᱸ ᱥᱮ ᱵᱟᱝ᱾ ᱟᱫᱚ ᱚᱱᱟ ᱱᱤᱭᱚᱢᱜᱮ ᱚᱱᱟᱜᱮ ᱡᱩᱫᱤ ᱟᱵᱚᱱ ᱯᱟᱞᱚᱱᱟ ᱤᱱᱟᱹ ᱛᱮ ᱴᱷᱤᱠ ᱜᱮ ᱛᱟᱦᱮᱸᱱᱟ, ᱦᱮᱸ ᱥᱮ ᱵᱟᱝ᱾
ᱦᱮᱸ ᱦᱮᱸ᱾
ᱠᱮ ᱱᱤᱛᱚᱜ ᱫᱚ ᱠᱟᱹᱴᱤᱡ ᱤᱭᱟᱹ ᱤᱫᱤ ᱠᱟᱛᱮ ᱞᱟᱝ ᱜᱚᱞᱯᱚᱭᱟ ᱦᱮᱸ ᱥᱮ ᱵᱟᱝ᱾ ᱮᱡᱩᱠᱮᱥᱚ ᱚᱱ ᱪᱮᱛᱟᱱ ᱨᱮ᱾ ᱟᱸ ᱟᱵᱚᱣᱟᱜ ᱡᱟᱹᱵᱽ ᱟᱵᱚᱨᱤᱱ ᱡᱟᱦᱟᱸᱭ ᱜᱤᱫᱽᱨᱟᱹ ᱠᱚ ᱦᱮᱸ ᱥᱮ ᱵᱟᱝ᱾ ᱟᱺ ᱟᱵᱚ ᱥᱚᱢᱟᱡ ᱠᱷᱚᱱ ᱡᱟᱦᱟᱸᱭ ᱠᱚ ᱨᱟᱠᱟᱵ ᱪᱟᱞᱟᱣ ᱟᱠᱟᱱᱟ ᱠᱚ᱾ ᱵᱷᱟᱜᱤ ᱵᱷᱟᱜᱤ ᱦᱚᱭᱛᱳ ᱤᱥᱠᱩᱞ ᱠᱚᱨᱮ ᱠᱚ ᱯᱟᱲᱦᱟᱜ ᱠᱟᱱᱟ ᱠᱚ, ᱵᱷᱟᱜᱤ ᱵᱷᱟᱜᱤ ᱠᱚᱞᱮᱡᱽ ᱨᱮᱠᱚ ᱯᱟᱲᱦᱟᱜ ᱠᱟᱱᱟ ᱠᱚ᱾ ᱵᱷᱟᱜᱤ ᱵᱷᱟᱜᱤ ᱭᱩᱱᱤᱣᱟᱨᱥᱤᱴᱤ ᱠᱚᱨᱮ ᱯᱟᱲᱦᱟᱜ ᱠᱟᱱᱟ ᱠᱚ ᱦᱮᱸ ᱥᱮ ᱵᱟᱝ ᱾ ᱠᱤᱪᱷᱩ ᱠᱤᱪᱷᱩ ᱟᱵᱚᱨᱤᱱ ᱵᱚᱭᱦᱟ ᱢᱤᱥᱮᱨᱟ ᱠᱚ ᱡᱟᱦᱟᱱᱟᱜ ᱠᱚ ᱦᱚᱭᱛᱚ ᱡᱚᱵᱮᱫᱟᱠᱚ ᱦᱮᱸ ᱥᱮ ᱵᱟᱝ ᱪᱟᱹᱠᱨᱤᱭ ᱫᱟᱠᱚ ᱛᱚ ᱩᱱᱠᱩ ᱢᱟ ᱟᱥᱛᱮ ᱟᱥᱛᱮ ᱢᱟ ᱩᱱᱠᱩ ᱢᱟ ᱟᱺ ᱢᱟᱱᱮ ᱪᱮᱫ ᱤᱧ ᱞᱟᱹᱭᱟ, ᱵᱷᱟᱜᱤ ᱡᱟᱜᱟ ᱨᱮᱠᱚ ᱪᱟᱞᱟᱜ ᱠᱟᱱᱟ ᱠᱚ ᱦᱮᱸ ᱥᱮ ᱵᱟᱝ᱾
ᱦᱮᱸ ᱦᱮᱸ᱾
ᱠᱩ ᱫᱤᱠᱩ ᱠᱟᱞᱪᱟᱨ ᱨᱮ ᱛᱟᱦᱮᱸ ᱠᱟᱛᱮᱫ ᱩᱱᱠᱩᱣᱟᱜ ᱦᱚᱸ ᱦᱟᱣ ᱵᱷᱟᱣ ᱠᱟᱹᱴᱤᱡ ᱚᱱᱠᱟ ᱜᱮ ᱦᱟᱹᱡᱩᱜ ᱠᱟᱱ ᱛᱟᱠᱚᱣᱟ᱾ ᱛᱚ ᱩᱱᱠᱩ ᱫᱚ ᱡᱚᱠᱷᱚᱱ ᱚᱱᱟ ᱥᱚᱦᱚᱨ ᱵᱟ ᱵᱟᱡᱟᱨ ᱠᱷᱚᱱ ᱡᱚᱠᱷᱚᱱ ᱟᱵᱚ ᱟᱹᱛᱩ ᱫᱤᱥᱚᱢ ᱠᱚ ᱥᱮᱱᱚᱜ ᱠᱟᱱᱟ ᱠᱚ
ᱦᱩᱸ
ᱛᱚ ᱩᱱᱠᱩ ᱫᱚ ᱚᱱᱟ ᱵᱚᱸᱜᱟ ᱵᱩᱨᱩ ᱪᱮᱛᱟᱱ ᱨᱮ ᱩᱱᱠᱩᱣᱟᱜ ᱫᱚ ᱮᱛᱚ ᱵᱮᱥᱤ ᱮᱸ ᱟᱜᱽᱨᱚᱦᱚ ᱵᱟ ᱴᱟᱱ ᱵᱟᱝ ᱦᱟᱹᱡᱩᱜ ᱠᱟᱱᱟ᱾ ᱦᱮᱸ ᱥᱮ ᱵᱟᱝ ᱦᱚᱸᱜ ᱚᱱᱟ ᱤᱫᱤ ᱠᱟᱛᱮᱫ ᱜᱚᱝᱠᱮ ᱟᱹᱵᱤᱱᱟᱜ ᱵᱤᱪᱟᱹᱨ ᱫᱷᱟᱨᱟᱣ ᱠᱟᱜ ᱠᱟ ᱠᱟᱹᱴᱤᱡ ᱞᱟᱹᱭ ᱞᱮᱠᱷᱟᱱ ᱵᱷᱟᱹᱜᱤ ᱠᱚᱜᱼᱟ᱾
ᱦᱮᱸ ᱟᱫᱚ ᱩᱱᱠᱩ ᱢᱟ ᱵᱟᱡᱟᱨ ᱨᱮᱠᱚ ᱛᱟᱦᱮᱸ᱾ ᱟᱹᱞᱤᱧᱟᱜ ᱡᱟᱦᱟᱸ ᱵᱩᱡᱷᱟᱹᱣᱜ ᱛᱮᱞᱤᱧ ᱞᱟᱹᱭᱮᱜᱼᱟ᱾
ᱦᱩᱸ ᱦᱩᱸ ᱦᱩᱸ᱾
ᱦᱮᱸ᱾ ᱟᱫᱚ ᱠᱟᱛᱷᱟ ᱦᱩᱭᱩᱜ ᱠᱟᱱᱟ, ᱩᱱᱠᱩ ᱢᱟ ᱵᱟᱡᱟᱨ ᱨᱮ ᱛᱟᱦᱮᱱᱟᱠᱚ ᱵᱟᱡᱟᱨ ᱨᱮᱛᱚ ᱚᱱᱠᱟ ᱟᱹᱛᱩ ᱫᱤᱥᱚᱢ ᱨᱮᱱᱟᱜ᱾ ᱢᱟᱱᱮ ᱟᱹ ᱟᱹᱛᱩ ᱫᱤᱥᱚᱢ ᱨᱮᱱᱟᱜ ᱠᱟᱹᱞᱪᱟᱹᱨ ᱪᱮᱫ ᱦᱚᱸ ᱵᱟᱠᱚ ᱵᱩᱡᱷᱟᱹᱣ ᱫᱟᱲᱮᱭᱟᱜᱼᱟ᱾ ᱵᱟᱡᱟᱨ ᱨᱮ ᱟᱺ ᱚᱲᱟᱜ ᱵᱷᱤᱛᱤᱨ ᱨᱮ ᱵᱟᱡᱟᱨ ᱨᱮᱫᱚ ᱠᱟᱛᱷᱟ ᱦᱩᱭᱩᱜ ᱠᱟᱱᱟ ᱥᱟᱢᱟᱝ ᱥᱮ ᱥᱩᱨ ᱠᱩᱰᱟᱹᱢ ᱫᱷᱟᱨᱮ ᱚᱲᱟᱜ ᱨᱤᱱᱤᱡ ᱦᱚᱸ ᱩᱱᱤ ᱦᱚᱸ ᱵᱟᱭ ᱴᱷᱤᱠᱟᱹ ᱢᱮᱭᱟ ᱵᱟᱡᱟᱨ ᱨᱮᱫᱚ ᱟᱨ ᱟᱛ ᱟᱛᱩ ᱫᱤᱥᱚᱢ ᱨᱮᱫᱚ ᱡᱚᱛᱚ ᱦᱚᱲ ᱢᱮᱥᱟ ᱠᱟᱛᱮᱫ ᱢᱤᱫᱴᱮᱱ ᱟᱛᱩ ᱟᱨ ᱵᱟᱡᱟᱨ ᱨᱮᱫᱚ ᱢᱤᱫᱴᱮᱱ ᱮᱠᱞᱟ ᱜᱮ ᱢᱤᱫᱴᱮᱱ ᱵᱟᱡᱟᱨ
ᱦᱮᱸ
ᱢᱤᱫᱴᱮᱱ ᱚᱲᱟᱜ ᱜᱮ ᱢᱤᱫᱴᱮᱱ ᱨᱩᱢ ᱚᱱᱮ ᱚᱱᱠᱟ ᱵᱮᱯᱟᱨ ᱟᱨ ᱟᱹᱛᱩ ᱫᱤᱥᱚᱢ ᱨᱮᱫᱚ ᱡᱟᱦᱟᱱᱟᱜ ᱜᱮ ᱦᱩᱭᱩᱜᱼᱟ ᱟᱹᱛᱩ ᱦᱚᱲᱮᱢ ᱦᱟᱦᱚ ᱟᱭᱟ ᱟᱨ ᱚᱸᱰᱮ ᱫᱚ ᱡᱟᱦᱟᱱᱟᱜ ᱥᱟᱢᱤᱥᱛᱤᱨᱤ ᱵᱷᱤᱛᱤᱨ ᱨᱮ ᱠᱷᱟᱹᱯᱟᱹᱨᱤ ᱦᱩᱭᱱᱟ ᱥᱮ ᱚᱲᱟᱜ ᱦᱚᱲ ᱥᱟᱞᱟᱜ ᱠᱷᱟᱹᱯᱟᱹᱨᱤ ᱦᱩᱭᱱᱟ ᱥᱟᱢᱤᱥᱛᱨᱤ ᱵᱷᱤᱛᱤᱨ ᱨᱮ ᱛᱟᱯᱟᱢ ᱮᱱᱟ ᱠᱤᱱ ᱪᱤᱠᱟᱹᱭᱮᱱᱟᱠᱤᱱ ᱵᱟᱡᱟᱨ ᱨᱤᱱ ᱦᱚᱲ ᱫᱚ ᱵᱟᱠᱚ ᱦᱤᱡᱩᱜᱼᱟ ᱯᱩᱞᱤᱥ ᱠᱚ ᱦᱤᱡᱩᱜᱼᱟ ᱚᱸᱰᱮ ᱫᱚ ᱟᱨ ᱟᱨ ᱟᱹᱛᱩ ᱫᱤᱥᱚᱢ ᱨᱮᱫᱚ ᱦᱚᱦᱚᱭᱟᱢ ᱡᱮ ᱮᱸ ᱦᱮᱸ ᱢᱚᱬᱮ ᱦᱚᱲ ᱢᱟᱱᱮ ᱢᱟᱹᱡᱷᱤ ᱦᱟᱲᱟᱢ ᱞᱟᱹᱭ ᱠᱟᱛᱮᱫ ᱦᱚᱦᱚᱭᱟᱢ ᱦᱚᱣᱟᱜ ᱟᱠᱚᱣᱟᱢ ᱟᱹᱛᱩ ᱨᱮ ᱜᱟᱞᱢᱟᱨᱟᱣ ᱠᱮᱜᱼᱟ ᱠᱚ ᱚᱱᱮ ᱚᱱᱠᱟ ᱟᱨ ᱟᱨ ᱵᱟᱡᱟᱨ ᱨᱤᱱ ᱜᱤᱫᱽᱨᱟᱹ ᱫᱚ ᱧᱮᱞ ᱠᱚᱣᱟᱵᱤᱱ ᱡᱮ ᱮ ᱜᱤᱫᱽᱨᱟᱹ ᱠᱷᱚᱱᱟᱜ ᱵᱚᱸᱜᱟ ᱱᱤᱭᱟᱹ ᱜᱮ ᱪᱮᱫ ᱦᱚᱸ ᱵᱟᱠᱚ ᱵᱟᱲᱟᱭᱟ ᱡᱮ ᱪᱮᱫ ᱞᱮᱠᱟ ᱟᱞᱮ ᱵᱚᱸᱜᱟ ᱦᱩᱭᱩᱜ ᱵᱚᱸᱜᱟᱭ ᱜᱮᱭᱟ ᱠᱚ ᱥᱮ ᱥᱮ ᱪᱮᱫ ᱞᱮᱠᱟ ᱵᱟᱦᱟᱜ ᱜᱮᱭᱟ ᱠᱚ ᱚᱱᱟᱜᱮ ᱵᱟᱹᱠᱤᱱ ᱵᱟᱲᱟᱭᱟ ᱤᱱᱟᱹ ᱠᱷᱟᱹᱛᱤᱨ ᱜᱮ ᱩᱱᱠᱩ ᱫᱚ ᱢᱟᱱᱮ ᱵᱟᱦᱟ ᱵᱚᱸᱜᱟ ᱨᱮ ᱩᱱᱟᱹᱜ ᱮᱠᱴᱟ ᱨᱟᱹᱥᱠᱟᱹ ᱵᱟᱹᱱᱩᱜ ᱛᱟᱠᱚᱣᱟ ᱵᱟᱠᱚ ᱵᱟᱲᱟᱭᱟ ᱵᱟᱠᱚ ᱵᱟᱲᱟᱭᱟ ᱪᱮᱫ ᱞᱮᱠᱟ ᱦᱩᱭᱩᱜᱼᱟ ᱜᱤᱫᱽᱨᱟᱹ ᱠᱷᱚᱱᱟᱜ ᱵᱟᱹᱠᱤᱱ ᱥᱮᱬᱟ ᱟᱠᱟᱫᱼᱟ ᱥᱮ ᱟᱭᱳᱼᱵᱟᱵᱟ ᱵᱟᱠᱤᱱ ᱤᱫᱤ ᱠᱟᱫ ᱠᱤᱱᱟ ᱚᱱᱠᱟᱱ ᱡᱟᱭᱜᱟ ᱨᱮ ᱟᱨ ᱵᱟᱡᱟᱨ ᱠᱚᱨᱮ ᱛᱚ ᱚᱱᱠᱟ ᱵᱟᱝ ᱦᱩᱭᱩᱜᱼᱟ ᱜᱮᱭᱟ ᱥᱮ ᱢᱟᱨᱟᱝ ᱢᱟᱨᱟᱝ ᱵᱟᱡᱟᱨ ᱨᱮ ᱡᱩᱫᱤ ᱠᱚ ᱛᱟᱦᱮᱱᱟ ᱚᱱᱟ ᱠᱚᱨᱮ ᱫᱚ ᱵᱟᱝ ᱦᱩᱭᱩᱜ ᱜᱮᱭᱟ
ᱦᱩᱸ ᱟᱪᱪᱷᱟ ᱦᱮᱸ ᱜᱚᱝᱠᱮ ᱞᱟᱹᱭ ᱵᱤᱱ
ᱦᱩᱸ ᱦᱩᱸ ᱞᱟᱹᱭ ᱵᱤᱱ
ᱦᱮᱸ ᱜᱚᱝᱠᱮ ᱞᱟᱹᱭ ᱫᱤᱱ ᱱᱮᱛᱟᱨ ᱡᱩᱜᱽ ᱢᱟ ᱟᱵᱚ ᱡᱟᱦᱟᱸ ᱛᱤᱱᱟᱹᱜ ᱡᱮᱱᱟᱨᱮᱥᱟᱱ ᱦᱤᱡᱩᱜ ᱠᱟᱱᱟ ᱠᱚ ᱟᱵᱚ ᱯᱚᱨᱮ ᱦᱮᱸ ᱥᱮ ᱵᱟᱝ ᱩᱱᱠᱩ ᱢᱟ ᱡᱷᱚᱛᱚ ᱱᱮᱛᱟᱨ ᱢᱟ ᱤᱱᱴᱟᱨᱱᱮᱴ ᱰᱤᱡᱤᱴᱟᱞ ᱡᱩᱜᱽ ᱦᱩᱭ ᱠᱟᱱᱟ ᱦᱮᱸ ᱥᱮ ᱵᱟᱝ
ᱦᱮᱸ ᱦᱮᱸ ᱦᱮᱸ
ᱱᱮᱛᱟᱨ ᱡᱩᱜᱽ ᱨᱮ ᱜᱤᱫᱽᱨᱟᱹ ᱫᱚᱠᱚ ᱜᱤᱫᱽᱨᱟᱹ ᱠᱷᱚᱱᱜᱮ ᱵᱟᱪᱪᱟ ᱠᱷᱚᱱᱜᱮ ᱢᱳᱵᱟᱭᱤᱞ ᱠᱚ ᱜᱷᱟᱱᱴᱟᱭ ᱫᱟᱠᱚ ᱢᱳᱵᱟᱭᱤᱞ ᱠᱚ ᱱᱮᱞᱮᱫ ᱫᱟᱠᱚ ᱦᱮᱸ ᱥᱮ ᱵᱟᱝ ᱦᱩᱸ ᱡᱚᱛᱚ ᱠᱤᱪᱷᱩ ᱜᱤᱫᱽᱨᱟᱹ ᱟᱵᱚ ᱚᱠᱟ ᱡᱤᱱᱤᱥᱴᱟ ᱵᱟᱵᱚᱱ ᱵᱟᱲᱟᱭ ᱜᱮᱭᱟ ᱢᱳᱵᱟᱭᱤᱞ ᱨᱮᱱᱟᱜ ᱵᱮᱯᱟᱨ ᱮᱸ ᱩᱱᱠᱩ ᱜᱤᱫᱽᱨᱟᱹ ᱫᱚ ᱦᱚᱭᱛᱳ ᱚᱱᱟ ᱵᱮᱯᱟᱨ ᱛᱮᱠᱚ ᱵᱷᱟᱜᱤ ᱠᱚ ᱵᱟᱲᱟᱭ ᱜᱮᱭᱟ ᱠᱚ ᱦᱮᱸ ᱥᱮ ᱵᱟᱝ
ᱦᱮᱸ ᱦᱮᱸ
ᱟᱵᱚᱣᱟᱜ ᱱᱚᱣᱟ ᱤᱭᱟᱹ ᱢᱟᱱᱮ ᱟᱵᱚ ᱡᱷᱚᱛᱚ ᱦᱚᱲ ᱵᱚᱱ ᱰᱤᱡᱤᱴᱮᱞᱚᱜ ᱠᱟᱱᱟ ᱵᱚᱱ ᱦᱮᱸᱥᱮ ᱵᱟᱝ
ᱦᱮᱸ ᱦᱮᱸ
ᱟᱪᱪᱷᱟ ᱜᱚᱝᱠᱮ ᱤᱧᱟᱹᱜ ᱠᱩᱠᱞᱤ ᱨᱮᱱᱟᱜ ᱛᱟᱦᱮᱸ ᱞᱮᱱᱟ ᱟᱵᱚ ᱡᱮ ᱱᱚᱣᱟ ᱵᱳᱭᱜᱟᱱᱤᱠ ᱱᱤᱭᱮ ᱡᱩᱜᱽᱴᱟᱜ ᱦᱮᱡ ᱮᱱᱟ ᱦᱮᱸ ᱦᱮᱸ ᱥᱮ ᱵᱟᱝ ᱱᱚᱣᱟ ᱡᱩᱜᱽ ᱵᱷᱤᱛᱤᱨ ᱨᱮ ᱟᱵᱤᱱᱟᱜ ᱪᱮᱫ ᱡᱩᱠᱛᱤ ᱦᱮᱱᱟᱜ ᱵᱳᱭᱜᱟᱱᱤᱠ ᱡᱩᱜᱽ ᱵᱷᱟᱜᱤ ᱥᱮ ᱟᱫᱷᱩᱱᱤᱠ ᱡᱩᱜᱽ ᱵᱷᱟᱜᱮ
ᱟᱫᱚ ᱜᱚᱝᱠᱮ ᱱᱚᱣᱟ ᱢᱟ ᱱᱮᱛᱟᱨ ᱢᱟ ᱟᱫᱷᱩᱱᱤᱠ ᱡᱩᱜᱽ ᱪᱟᱞᱟᱣ ᱞᱮᱱᱠᱷᱟᱱ ᱵᱟᱭ ᱜᱟᱱᱚᱜᱼᱟ
ᱦᱮᱸ ᱦᱮᱸ ᱦᱮᱸ
ᱟᱫᱚ ᱱᱤᱛᱚᱜ ᱢᱟ ᱠᱟᱛᱷᱟ ᱦᱩᱭᱩᱜ ᱠᱟᱱᱟ ᱟᱹᱞᱤᱧᱟᱜ ᱵᱩᱡᱷᱟᱹᱣ ᱛᱮᱫᱚ ᱱᱤᱛᱚᱜ ᱡᱟᱦᱟᱸ ᱞᱮᱠᱟ ᱪᱟᱞᱟᱜ ᱠᱟᱱᱟ ᱫᱤᱥᱚᱢ ᱨᱮ ᱚᱱᱠᱟ ᱛᱟᱦᱮᱸᱜ ᱜᱮ ᱵᱷᱟᱹᱜᱤᱭᱟ ᱪᱮᱫᱟᱜ ᱥᱮ ᱯᱟᱹᱦᱤᱞ ᱞᱮᱠᱟ ᱛᱟᱦᱮᱸ ᱫᱚ ᱱᱤᱛᱚᱜ ᱫᱚ ᱚᱠᱚᱭ ᱦᱚᱸ ᱵᱟᱝ ᱥᱟᱱᱟ ᱠᱚᱣᱟ ᱯᱟᱹᱦᱤᱞ ᱞᱮᱠᱟ ᱛᱟᱦᱮᱱ ᱫᱚ ᱮᱴᱟᱜ ᱨᱚᱠᱚᱢ ᱜᱮ ᱵᱩᱡᱷᱟᱹᱜᱼᱟ᱾
ᱦᱩᱸ ᱦᱩᱸ ᱦᱩᱸ
ᱱᱤᱛᱚᱜ ᱫᱚ ᱟᱵᱚ ᱫᱚ ᱡᱩᱫᱤ ᱟᱵᱚ ᱱᱚᱜᱼᱚᱭ ᱡᱮ ᱥᱟᱛ ᱟᱴ ᱵᱚᱪᱷᱚᱨ ᱫᱷᱚᱨᱮ ᱢᱤᱫᱴᱮᱱ ᱯᱷᱳᱱ ᱵᱮᱵᱚᱦᱟᱨᱮᱜᱼᱟ ᱵᱚᱱ ᱱᱚᱣᱟ ᱯᱷᱳᱱ ᱡᱩᱫᱤ ᱢᱤᱫ ᱫᱤᱱ ᱡᱩᱫᱤ ᱵᱟᱵᱚᱱ ᱧᱮᱞᱟ ᱥᱮ ᱢᱤᱫ ᱜᱷᱚᱱᱴᱟ ᱯᱟᱨᱚᱢ ᱦᱚᱸ ᱟᱹᱰᱤ ᱦᱟᱨᱠᱮᱛ ᱵᱩᱡᱟ ᱦᱮᱸ ᱤᱱᱟᱹ ᱠᱷᱟᱹᱛᱤᱨ ᱜᱮ ᱤᱱᱟᱹ ᱠᱷᱟᱹᱛᱤᱨ ᱜᱮ ᱡᱟᱦᱟᱸᱞᱮᱠᱟ ᱤᱭᱟᱹᱨᱮ ᱪᱟᱞᱟᱜ ᱠᱟᱱᱟ ᱱᱚᱣᱟ ᱫᱤᱥᱚᱢ ᱨᱮ ᱪᱟᱞᱟᱜ ᱠᱟᱱᱟ ᱚᱱᱠᱟᱜᱮ ᱚᱱᱠᱟᱜᱮ ᱪᱟᱞᱟᱣ ᱞᱮᱠᱷᱟᱱ ᱵᱷᱟᱜᱤᱭᱟ ᱦᱮᱸ ᱠᱷᱟᱨᱟᱯ ᱜᱮᱭᱟ ᱠᱤᱱᱛᱩ ᱪᱮᱫ ᱵᱚᱱ ᱪᱤᱠᱟᱹᱭᱟ ᱵᱟᱹᱱᱩᱜᱼᱟ ᱮᱴᱟᱜ ᱮᱴᱟᱜ ᱦᱚᱲᱚᱨ ᱡᱟᱭᱜᱟ ᱵᱟᱹᱱᱩᱜ ᱛᱟᱵᱚᱱᱟ ᱚᱱᱟ ᱢᱤᱫᱴᱟᱱ ᱨᱟᱥᱛᱟ ᱜᱮᱛᱟᱵᱚᱱᱟ ᱟᱵᱚ ᱫᱚ ᱱᱤᱛᱚᱜ ᱪᱟᱞᱟᱜ ᱦᱩᱭᱩᱜ ᱛᱟᱵᱚᱱ ᱜᱮᱭᱟ
ᱦᱮᱸ
ᱦᱮᱸ ᱱᱤᱛᱚᱜ ᱫᱚ ᱠᱟᱹᱴᱤᱡ ᱮᱴᱟᱜ ᱨᱚᱠᱚᱢ ᱫᱤᱱ ᱠᱟᱱᱟ ᱰᱤᱡᱤᱴᱮᱞ ᱫᱤᱱ ᱠᱟᱱᱟ ᱛᱚ
ᱦᱸ ᱱᱮᱛᱟᱨ ᱢᱟ ᱱᱮᱛᱟᱨ ᱢᱟ ᱡᱚ ᱠᱤᱪᱷᱩ ᱢᱟ ᱤᱱᱴᱟᱨᱱᱮᱴ ᱨᱮᱜᱮ ᱪᱟᱹᱟᱞᱩᱜ ᱠᱟᱱᱟ ᱦᱮᱸ ᱥᱮ ᱵᱟᱝ ᱡᱟᱦᱟᱸᱭ ᱠᱚ ᱛᱚ ᱚᱲᱟᱜ ᱨᱮ ᱫᱩᱲᱩᱵ ᱠᱟᱛᱮ ᱦᱚᱭᱛᱚ ᱚᱠᱟ ᱛᱮᱦᱚᱸ ᱵᱟᱠᱚ ᱥᱮᱱ ᱫᱟᱲᱮᱭᱟᱜ ᱠᱟᱱᱟ ᱠᱚ ᱤᱪᱪᱷᱟᱹ ᱞᱮᱠᱟᱱ ᱤᱱᱴᱟᱨᱱᱮᱴ ᱦᱳᱭ ᱦᱮᱸ ᱤᱱᱴᱟᱨᱱᱮᱴ ᱡᱟᱦᱟᱸ ᱵᱮᱵᱚᱦᱟᱨ ᱠᱟᱛᱮᱮᱫ ᱩᱱᱠᱩ ᱠᱚ ᱫᱟᱬᱟᱭᱟᱠᱚ ᱦᱭᱛᱳ ᱡᱟᱦᱟᱸᱭ ᱠᱚ ᱦᱚᱭᱛᱳ ᱠᱳᱞᱠᱟᱛᱟ ᱵᱟᱡᱟᱨ ᱵᱟ ᱵᱟᱸᱠᱩᱲᱟ ᱯᱩᱨᱩᱞᱤᱭᱟ ᱱᱤᱝᱠᱟᱹ ᱡᱟᱭᱜᱟ ᱠᱚ ᱵᱟᱠᱚ ᱧᱮᱞ ᱱᱤᱝᱠᱟᱹ ᱡᱟᱭᱜᱟ ᱵᱟᱠᱚ ᱧᱮᱞ ᱟᱠᱟᱫᱟᱼᱟ ᱦᱮᱸ ᱥᱮ ᱵᱟᱝ ᱫᱟᱨᱡᱤᱞᱤᱝ ᱠᱚ ᱵᱟᱠᱚ ᱧᱮᱞ ᱟᱠᱟᱟᱜ ᱩᱱᱠᱩ ᱢᱳᱵᱟᱭᱤᱞ ᱨᱮ ᱤᱱᱴᱟᱨᱱᱮᱴ ᱨᱮ ᱥᱟᱨᱪ ᱵᱟᱲᱟ ᱠᱟᱛᱮ ᱠᱚ ᱧᱮᱞ ᱫᱟᱲᱮᱭᱟᱜᱼᱟ ᱦᱮᱸ ᱥᱮ ᱵᱟᱝ
ᱦᱩᱸ ᱦᱩᱸ ᱟᱫᱚ ᱡᱟᱦᱟᱸ ᱱᱤᱭᱟᱹ ᱫᱚ ᱵᱟᱠᱚ ᱵᱩᱡᱷᱟᱹᱣ ᱫᱟᱲᱮᱭᱟᱜᱼᱟ ᱡᱟᱦᱟᱸ ᱡᱟᱦᱟᱸ ᱯᱷᱳᱱ ᱨᱮ ᱧᱮᱞᱚᱜ ᱠᱟᱱ ᱡᱟᱭᱜᱟ ᱫᱚ ᱚᱱᱟ ᱫᱚ ᱥᱟᱹᱨᱤ ᱫᱚ ᱵᱟᱹᱱᱩᱜᱼᱟ ᱱᱮᱛᱟᱨ ᱫᱤᱱ ᱫᱚ ᱢᱟᱱᱮ ᱵᱮᱥᱤᱨ ᱵᱷᱟᱜ ᱮᱰᱤᱴ ᱪᱟᱞᱟᱜ ᱜᱮᱭᱟ ᱛᱚ ᱮᱰᱤᱴ ᱜᱮᱭᱟ ᱠᱚ ᱥᱮ ᱫᱚᱢᱮ ᱡᱟᱭᱜᱟ ᱠᱚ ᱦᱳᱭ ᱠᱟᱹᱴᱤᱡ ᱠᱷᱟᱨᱟᱯ ᱧᱚᱜ ᱧᱮᱞᱮᱱᱟ ᱚᱱᱟ ᱠᱚᱫᱚ ᱮᱰᱤᱴ ᱧᱚᱜ
ᱦᱩᱸ
ᱦᱩᱸ ᱮᱟᱭᱛᱮ ᱮ ᱟᱭᱛᱮ ᱮᱰᱤᱴ ᱧᱚᱜ ᱠᱮᱫᱼᱟᱭ ᱠᱟᱹᱴᱤᱡ ᱵᱷᱟᱹᱜᱤ ᱧᱚᱜ ᱧᱮᱞᱮᱱᱟ ᱟᱫᱚᱢ ᱞᱟᱹᱭᱟ ᱦᱮᱸ ᱱᱚᱝᱠᱟᱱ ᱡᱟᱭᱜᱟ ᱠᱟᱱᱟ ᱠᱤᱱᱛᱩ ᱪᱟᱞᱟᱣ ᱞᱮᱱᱠᱷᱟᱱ ᱫᱚ ᱟᱹᱰᱤ ᱟᱞᱟᱫᱟ ᱜᱮ ᱧᱚᱜᱼᱟ ᱯᱷᱳᱱ ᱠᱷᱚᱱᱟᱜ ᱫᱚ
ᱟᱪᱪᱷᱟ ᱜᱚᱝᱠᱮ
ᱦᱮᱸ ᱦᱟᱸ ᱞᱟᱹᱭ ᱢᱮ
ᱟᱹᱵᱤᱱ ᱩᱰᱤ ᱵᱷᱟᱹᱜᱤ ᱵᱤᱱ ᱞᱟᱹᱭ ᱠᱮᱜᱼᱚ ᱱᱚᱣᱟ ᱯᱚᱭᱮᱱᱴ ᱠᱚᱵᱤᱱ ᱨᱟᱠᱟᱵ ᱠᱮᱜ ᱟᱵᱤᱱ ᱟᱪᱪᱷᱟ ᱟᱨ ᱢᱤᱫᱴᱤᱡ ᱠᱩᱠᱞᱤ ᱛᱟᱦᱮᱸᱞᱮᱱᱟ ᱜᱚᱢᱠᱮ ᱞᱟᱹᱭ ᱫᱟᱹᱧ ᱦᱮᱸ ᱟᱵᱚ ᱡᱮ ᱢᱳᱵᱟᱭᱤᱞ ᱵᱚᱱ ᱵᱮᱵᱚᱦᱟᱨ ᱮᱭᱟ
ᱦᱩᱸ ᱦᱩᱸ ᱦᱩᱸ
ᱱᱚᱣᱟ ᱢᱳᱵᱟᱭᱤᱞ ᱵᱮᱵᱚᱦᱟᱨ ᱨᱮᱱᱟᱜ ᱵᱟᱨᱭᱟ ᱵᱷᱟᱜᱤ ᱫᱤᱠ ᱡᱩᱫᱤ ᱵᱤᱱ ᱫᱟᱲᱮᱭᱟᱜᱼᱟ ᱞᱟᱹᱭ ᱵᱤᱱ ᱟᱨ ᱵᱟᱨᱭᱟ ᱠᱷᱟᱨᱟᱯ ᱫᱤᱠ ᱡᱩᱫᱤ ᱵᱤᱱ ᱫᱟᱲᱮᱭᱟᱜᱼᱟ ᱞᱟᱹᱭ ᱵᱤᱱ ᱫᱟᱲᱮᱭᱟᱜᱧ
ᱦᱮᱸ ᱢᱟᱱᱮ ᱢᱳᱵᱟᱭᱤᱞ ᱵᱮᱵᱚᱦᱟᱨ ᱨᱮᱱᱟᱜ ᱠᱟᱨᱚᱱ ᱫᱚ ᱦᱩᱭᱩᱜ ᱠᱟᱱᱟ ᱡᱟᱦᱟᱱᱟᱜ ᱡᱤᱱᱤᱥ ᱜᱮ ᱧᱮᱞ ᱵᱤᱱ ᱦᱚᱭᱛᱳ ᱢᱤᱫᱴᱮᱱ ᱯᱷᱚᱨᱚᱢ ᱵᱤᱱ ᱯᱷᱤᱞᱟᱯ ᱠᱮᱫᱮᱜᱼᱟ
ᱦᱩᱸ
ᱱᱤᱛᱚᱜ ᱢᱟ ᱯᱷᱨᱚᱢ ᱯᱷᱤᱞᱟᱯ ᱢᱟᱱᱮ ᱳ ᱴᱤ ᱯᱤ ᱞᱟᱜᱟᱜ ᱜᱮᱭᱟ ᱢᱤᱫᱴᱮᱱ ᱱᱟᱢᱵᱟᱨ ᱯᱷᱳᱱ ᱱᱟᱢᱵᱟᱨ ᱞᱟᱜᱟᱜᱼᱟ ᱯᱷᱳᱱ ᱱᱟᱢᱵᱟᱨ ᱱᱤᱡᱮᱨᱟᱜ ᱵᱟᱝ ᱦ ᱞᱮᱱᱠᱷᱟᱱ ᱚᱠᱚᱭᱟᱜ ᱵᱤᱱ ᱮᱢᱟ ᱟᱹᱵᱤᱱ ᱛᱚ ᱮᱴᱟᱜ ᱦᱚᱲᱟᱜ ᱛᱚ ᱦᱟᱹᱱᱤ ᱯᱷᱳᱱ ᱠᱟᱛᱮᱫ ᱵᱤᱞᱤ ᱦᱟᱱᱤ ᱛᱚ ᱥᱮᱱ ᱵᱟᱵᱤᱱ ᱞᱟᱹᱭ ᱫᱟᱲᱮᱭᱟᱭᱟ ᱡᱮ ᱳ ᱴᱤ ᱯᱤ ᱞᱟᱜᱟᱜ ᱠᱟᱱᱟ ᱪᱚ ᱜᱟᱯᱟ ᱯ ᱟᱹᱜᱩᱭᱮᱫ ᱚᱱᱠᱟ ᱢᱟ ᱦᱟᱜ ᱵᱟᱝᱟ ᱥᱮ ᱢᱤᱫ ᱫᱤᱱ ᱨᱮᱜᱮ ᱢᱤᱫ ᱜᱷᱟᱹᱲᱤᱡ ᱨᱮ ᱠᱚᱭᱮᱠ ᱢᱤᱱᱤᱴ ᱞᱟᱹᱜᱤᱫ ᱠᱚ ᱮᱢᱚᱜᱼᱟ ᱤᱱᱟᱹ ᱠᱷᱟᱹᱛᱤᱨ ᱜᱮ ᱢᱳᱵᱟᱭᱤᱞ ᱵᱮᱵᱚᱦᱟᱨ ᱫᱚ ᱡᱚᱛᱚ ᱦᱚᱲᱟᱜ ᱛᱟᱦᱮᱸ ᱜᱮ ᱴᱷᱤᱠᱟ ᱡᱮᱦᱮᱛᱩ ᱟᱵᱚ ᱫᱚ ᱯᱟᱲᱦᱟᱜ ᱠᱟᱱᱟ ᱵᱚᱱ ᱟᱵᱤᱱ ᱦᱚᱸ ᱯᱟᱲᱦᱟᱜ ᱠᱟᱱᱟᱵ ᱟᱹᱞᱤᱧ ᱦᱚᱸᱞᱤᱧ ᱯᱟᱲᱦᱟᱜ ᱠᱟᱱᱟ
ᱦᱩᱸ ᱦᱩᱸ
ᱟᱨ ᱚᱱᱞᱟᱭᱤᱱ ᱯᱟᱲᱦᱟᱣ ᱠᱚ ᱛ ᱢᱟᱱᱮ ᱱᱮᱛᱟᱨ ᱫᱚ ᱚᱱᱞᱟᱭᱤᱱ ᱯᱟᱲᱦᱟᱣ ᱦᱮᱡ ᱠᱟᱱᱟ ᱛᱚ ᱠᱳᱪᱤᱝ ᱠᱚ ᱚᱱᱞᱟᱭᱤᱱ ᱠᱚᱛᱮ ᱠᱳᱪᱤᱝ ᱦᱟ ᱡᱟᱦᱟᱱᱟᱜ ᱳᱴᱤ ᱯᱤ ᱠᱚ ᱞᱟᱜᱟᱜᱼᱟ ᱳᱴᱤ ᱯᱤ ᱮᱢᱟᱭ ᱦᱮᱸ ᱦᱮᱸ ᱤᱱᱟᱹ ᱠᱷᱟᱹᱛᱤᱨ ᱢᱳᱵᱟᱭᱤᱞ ᱵᱮᱵᱚᱦᱟᱨ ᱫᱚ ᱵᱷᱟᱹᱜᱤ ᱜᱮᱭᱟ ᱠᱷᱟᱨᱟᱯ ᱫᱚ ᱞᱟᱹᱭ ᱜᱟᱱᱚᱜᱼᱟ ᱢᱟ ᱦᱮᱸ ᱠᱷᱟᱨᱟᱯ ᱫᱚ ᱟᱵᱚ ᱱᱤᱡᱮᱛᱮ ᱢᱳᱵᱟᱭᱤᱞ ᱛᱟᱦᱮᱸ ᱞᱮᱱ ᱠᱷᱟᱱ ᱜᱮ ᱤᱱᱥᱴᱟᱜᱨᱟᱢ ᱯᱷᱮᱥᱵᱩᱠ ᱫᱚ ᱰᱟᱣᱩᱱᱞᱳᱰ ᱦᱩᱭᱩᱜ ᱜᱮᱭᱟ ᱥᱮ ᱟᱵᱚ ᱛᱮᱵᱚᱱ ᱠᱷᱟᱨᱟᱯᱚᱜᱼᱟ ᱡᱟᱦᱟᱸᱭ ᱯᱟᱲᱦᱟᱣ ᱨᱮᱱᱟᱜ ᱤᱪᱪᱷᱟᱹ ᱢᱮᱱᱟᱜ ᱛᱟᱭᱟ ᱩᱱᱤ ᱫᱚ ᱯᱟᱲᱦᱟᱜᱟᱭ ᱟᱨ ᱡᱟᱦᱟᱸᱭ ᱵᱟᱹᱱᱩᱜ ᱛᱟᱭᱟ ᱩᱱᱤ ᱫᱚ ᱵᱟᱭ ᱤᱭᱟᱹ ᱫᱟᱲᱮᱭᱟᱜᱼᱟ ᱦᱳᱭ ᱜᱚᱝᱠᱮ ᱴᱟᱭᱤᱢ ᱢᱟ ᱦᱮᱡ ᱤᱫᱤᱭᱮᱱ ᱛᱟᱞᱟᱝᱟ
ᱦᱸ ᱦᱩᱸ
ᱦᱳᱭ ᱦᱮᱸ ᱛᱚᱵᱮ ᱤᱱᱠᱟᱹᱜᱮ ᱦᱮᱸ ᱯᱚᱨᱮᱛᱮ ᱦᱮᱸ